ᱦ
ᱟ ᱡᱚᱦᱟᱨ ᱜᱮ᱾
ᱵᱴ
ᱵᱮᱥ ᱵᱟᱲᱟ ᱜᱮ ᱱᱟᱦᱟᱜ
ᱦᱩᱸ
ᱢᱮᱱ ᱫᱟᱞᱤᱧ ᱵᱮᱥ ᱵᱟᱲᱟ ᱜᱮ
ᱛᱟ ᱵᱮᱥ ᱵᱟᱲᱟ ᱜᱮ᱾ ᱟᱵᱤᱱ ᱜᱮᱯᱠᱮᱜ ᱟᱵᱤᱱ ᱛᱚ ᱢᱮᱱᱫᱟᱹᱞᱤᱧ ᱨᱚᱨ ᱴᱷᱤᱠ ᱴᱷᱟᱠ ᱯᱮ ᱟᱡᱟᱢ ᱫᱟ ᱛᱚ ᱵᱟᱝ ᱜᱮ
ᱦᱮᱸ ᱤᱧ ᱢᱟᱧ ᱟᱸᱡᱚᱢᱮᱫ ᱠᱟᱱ ᱜᱮᱭᱟ᱾
ᱟᱪ ᱴᱷᱤᱠ ᱜᱮᱭᱟ ᱜᱚᱝᱠᱮ ᱚᱱᱟᱜᱮ᱾ ᱢᱮᱱ ᱫᱟᱞᱤᱧ ᱫᱟᱜ ᱠᱮᱫᱟᱭ ᱚᱠᱟ ᱞᱮᱠᱟ ᱜᱚᱝᱠᱮ ᱛᱮᱦᱤᱧ ᱫᱚ᱾
ᱛᱮᱦᱤ ᱧᱟᱜ ᱫᱤᱱ ᱫᱚ ᱢᱚᱸᱡᱽ ᱧᱚᱜ ᱜᱮ ᱢᱮᱱᱟᱜᱼᱟ, ᱵᱟᱭ ᱫᱟᱜ ᱠᱟᱫᱟ᱾ ᱟᱨ ᱩᱱᱟᱹᱜ ᱟᱹᱣᱲᱤ ᱦᱚᱸ ᱵᱟᱭ ᱥᱤᱛᱩᱝ ᱟᱠᱟᱫᱟ, ᱴᱷᱤᱠ ᱴᱷᱟᱠ ᱧᱚᱜ ᱜᱮ ᱢᱮᱱᱟᱜ-ᱟ ᱛᱮᱦᱮᱧ ᱫᱚ ᱛᱚᱢᱮ ᱠᱟᱹᱢᱤ ᱠᱟᱹᱥᱱᱤ ᱠᱚᱫᱚ
ᱢᱟᱱᱮ ᱚᱱᱮ ᱡᱟᱦᱟᱸ ᱵᱷᱳᱨ ᱚᱠᱛᱚ ᱚᱱᱟ ᱴᱟᱭᱤᱢ
ᱢᱮᱱᱫᱟᱹᱧ ᱡᱟᱦᱟᱱᱟᱜ
ᱦᱮ ᱜᱟᱢᱠᱮ ᱵᱟᱝ ᱟᱡᱟᱢᱟᱜ ᱠᱟᱱᱟ ᱦᱚᱸ ᱵᱟ ᱦᱮᱸ ᱜᱚᱝᱠᱮ ᱟᱱᱟ ᱟᱞᱮ ᱥᱮᱫ ᱫᱚ ᱱᱚᱛᱳᱜ ᱫᱟᱜ ᱠᱮᱜ ᱨᱮᱦᱚᱸ ᱛᱟᱦᱚᱞᱮ ᱱᱤᱛᱚᱜ ᱮᱠᱷᱚᱱ ᱫᱚ ᱵᱟᱹᱱᱩᱜᱼᱟ ᱨᱤᱱ ᱱᱤᱛᱳᱜ ᱢᱤᱫ ᱫᱷᱟᱣ ᱞᱮᱠᱟ ᱱᱤᱛᱳᱜ ᱫᱚ ᱛᱳᱦᱮᱜ ᱮ ᱪᱟᱨᱟ ᱠᱚᱦᱚᱸ ᱜᱤᱰᱤ ᱦᱩᱭ ᱟᱠᱟᱱᱟ
ᱟᱪᱪᱷᱟ
ᱪᱲᱟ ᱠᱚᱦᱚᱸ ᱟᱹᱣᱩᱭᱼᱟ ᱟᱨᱣᱨᱤ ᱞᱟᱹᱴᱩᱜ ᱟᱨᱠᱤ ᱚᱱᱟ ᱠᱚ ᱵᱟᱝ ᱦᱩᱭ ᱞᱮᱱ ᱫᱚ ᱵᱟᱝ ᱜᱟᱱᱚᱜᱼᱟ ᱢᱟ ᱞᱟᱹᱭ ᱵᱤᱱ
ᱟᱞᱮ ᱠᱚᱫᱚ ᱱᱟᱦᱟᱜ ᱨᱚᱦᱚᱭ ᱠᱚᱫᱚ ᱟᱞᱮ ᱠᱚᱫᱚ ᱨᱚᱦᱚᱭ ᱠᱚᱫᱚ ᱱᱟᱦᱜ ᱞᱮ ᱮᱦᱚᱵ ᱟᱠᱟᱱᱟ ᱮᱦᱚᱵ ᱫᱚ
ᱟᱯᱮ ᱚᱱᱛᱮ ᱫᱚ ᱫᱟᱜ ᱡᱟᱹᱲᱤ ᱠᱚᱫᱚ ᱟᱹᱰᱤ ᱥᱟᱸᱜᱮ ᱜᱮᱭᱟ ᱥᱮ ᱪᱮᱫ ᱜᱚᱝᱠᱟ?
ᱥᱟᱸᱜᱮ ᱜᱮᱭᱟ ᱢᱟᱱᱮ ᱫᱚ ᱞᱟᱦᱟ ᱧᱚᱜ ᱛᱮ ᱫᱟᱜ ᱵᱟᱲᱟ ᱠᱟᱫᱟ ᱟᱫᱚ ᱚᱱᱟ ᱠᱚᱜᱮ ᱢᱮᱱᱟᱜᱼᱟ᱾
ᱥᱮᱨᱢᱟ ᱡᱟᱲᱤ ᱛᱮ ᱜᱚ ᱢᱮᱱᱫᱟᱞᱤᱧ ᱥᱮᱨᱢᱟ ᱡᱟᱲᱤ ᱛᱮ ᱜᱮ ᱵᱟᱝ
ᱦᱳᱭ ᱦᱳ ᱥᱮᱨᱢᱟ ᱡᱟᱱᱤ ᱛᱮ ᱜᱮ ᱚᱱᱠᱟᱱ ᱡᱟᱹᱯᱟᱹᱭ ᱫᱟᱜ ᱥᱮ ᱠᱮᱱᱮᱞ ᱠᱚᱨᱮᱱᱟᱜ ᱵᱮᱵᱚᱥᱛᱟ ᱫᱚ ᱵᱟᱹᱱᱩᱜ ᱦᱟᱛᱟᱲᱟ
ᱚᱻᱻ ᱟᱫᱚ ᱜᱟᱝᱠᱮ ᱚᱱᱟ ᱡᱟᱦᱟᱸ ᱠᱚᱠᱚ ᱢᱮᱱᱮᱫ ᱫᱚ ᱚᱱᱟ ᱥᱮᱞᱚᱠ ᱠᱚᱦᱚᱸ ᱢᱮᱱᱟᱜ ᱛᱟᱯᱮ ᱜᱮᱭᱟ ᱥᱮ
ᱪᱮᱫ ᱫᱚ?
ᱚᱱᱚ ᱥᱮᱞᱚ ᱜᱚᱝᱠᱮ ᱚᱱᱟ ᱠᱚ ᱢᱮᱱᱟᱜ ᱟᱥᱮ ᱪᱮᱫ ᱟᱯᱮ ᱦᱚᱸ ᱚᱱᱛᱮ ᱫᱚ?
ᱪᱮᱫ ᱠᱚ ᱢᱮᱛᱟᱜᱼᱟ ᱥᱮᱞᱚ ᱵᱟᱪᱚᱧ ᱵᱩᱡᱷᱟᱹᱣᱮᱫ ᱠᱟᱱ?
ᱥᱮᱞᱚ ᱵᱚᱞᱛᱮ ᱡᱟᱦᱟᱸ ᱠᱚ ᱚᱱᱟ ᱠᱚ ᱜᱚᱢᱠᱮ ᱦᱟᱱᱮ ᱢᱤᱱᱤ ᱠᱚ ᱢᱮᱱ ᱮᱫᱟᱠᱚ ᱡᱟᱦᱟᱸ ᱟᱨᱠᱤ ᱠᱷᱮᱛ ᱠᱚᱨᱮ ᱠᱚ ᱵᱟᱹᱭᱥᱟᱹᱣ ᱜᱮᱭᱟ ᱠᱤ ᱫᱟᱜ ᱨᱟᱠᱟᱵ ᱞᱟᱹᱜᱤᱫ ᱟᱨᱠᱤ
ᱚ ᱟᱪᱪᱷᱟ ᱵᱟᱝᱟ ᱵᱟᱝᱟ ᱵᱟᱝᱟ ᱚᱱᱠᱟ ᱫᱚ ᱵᱟᱹᱱᱩᱜᱼᱟ ᱵᱮᱵᱚᱥᱛᱟ᱾ ᱵᱟᱹᱱᱩᱜᱼᱟ ᱢᱟᱱᱮ ᱥᱮᱨᱢᱟ ᱠᱷᱚᱱ ᱡᱟᱦᱟᱸ ᱦᱤᱡᱩᱜ ᱠᱟᱱᱟ᱾ ᱤᱱᱟᱹ ᱛᱮᱜᱮ ᱠᱟᱹᱢᱤ ᱫᱚ ᱯᱟᱨᱚᱢ ᱦᱩᱭᱩᱜ ᱠᱟᱱᱟ᱾
ᱚᱱᱟ ᱠᱮᱱᱮᱞ ᱜᱟᱰᱟ ᱠᱚ ᱚᱱᱟ ᱠᱚᱫᱚ ᱵᱟᱹᱱᱩᱜ ᱜᱮᱭᱟ?
ᱛᱟᱦᱮᱸ ᱠᱟᱱ ᱜᱮᱭᱟ ᱟᱫᱚ ᱡᱟᱦᱟᱸ ᱞᱮᱠᱟᱛᱮ ᱦᱤᱡᱩᱜ ᱠᱟᱱ ᱛᱟᱦᱮᱱᱟ ᱚᱱᱟ ᱡᱟᱭᱜᱟ ᱨᱮ ᱢᱤᱫᱴᱮᱱ ᱯᱨᱚᱡᱮᱠᱴᱼᱼ ᱵᱮᱱᱟᱣᱱᱟ ᱥᱚᱨᱠᱟᱨᱤᱭᱟᱜ ᱛᱚᱼᱼ ᱟᱞᱮᱭᱟᱜ ᱦᱤᱡᱩᱜ ᱞᱟᱹᱜᱤᱫ ᱠᱮᱱᱮᱞ ᱫᱚ ᱵᱚᱱᱫᱚ ᱩᱛᱟᱹᱨ ᱮᱱᱟ᱾ ᱟᱫᱚ ᱚᱱᱟ ᱠᱟᱨᱚᱱ ᱛᱮ ᱱᱤᱛᱚᱜ ᱫᱚ ᱤᱱᱠᱟᱹ ᱛᱮᱜᱮ᱾ ᱥᱮᱨᱢᱟ ᱠᱷᱚᱱ ᱡᱟᱦᱟᱸ ᱦᱤᱡᱩᱜ ᱠᱟᱱᱟ ᱚᱱᱟᱜᱮ ᱛᱟᱦᱮᱱᱚᱜ ᱠᱟᱱᱟ ᱟᱨ ᱚᱱᱟ ᱛᱮᱜᱮ ᱠᱟᱹᱢᱤ ᱫᱚ ᱯᱟᱨᱚᱢᱚᱜ ᱠᱟᱱ ᱜᱮᱭᱟ᱾
ᱦᱸ ᱟᱞᱮ
ᱪᱮᱛ ᱫᱚ ᱵᱟᱞᱮ ᱨᱚᱦᱚᱭᱮᱫᱼᱟ ᱟᱞᱮᱭᱟᱜ ᱫᱚ ᱚᱱᱟ ᱜᱩᱣᱟᱹ ᱵᱟᱜᱟᱱ ᱢᱮᱱᱟᱜ ᱛᱟᱞᱮᱭᱟ᱾
ᱚᱱᱟ ᱜᱩᱣᱟᱹ ᱵᱟᱜᱟᱱ ᱜᱮ ᱰᱷᱮᱨ ᱢᱮᱱᱟᱜᱼᱟ ᱚᱱᱟᱛᱮ ᱪᱟᱥ ᱫᱚ ᱦᱩᱲᱩ ᱠᱚ ᱪᱟᱥ ᱫᱚ ᱠᱚᱢ ᱧᱚᱜ ᱜᱮ ᱩᱛᱩ ᱡᱤᱱᱤᱥ ᱠᱚ ᱪᱟᱥ ᱦᱩᱭᱩᱜ ᱠᱟᱱ ᱜᱮᱭᱟ
ᱦᱮᱸ
ᱤᱱᱟᱹ ᱠᱚᱛᱮᱜᱮ ᱚᱲᱟᱜ ᱪᱟᱞᱟᱜ ᱠᱟᱱᱟ᱾
ᱦᱮᱸ ᱦᱮᱸ
ᱟᱨ ᱚᱠᱛᱮ ᱨᱮᱼᱼ ᱚᱲᱟᱜ ᱠᱚᱨᱮᱱ ᱪᱟᱞᱟᱜ ᱠᱟᱱ ᱜᱮᱭᱟ ᱠᱚ ᱚᱱᱮ ᱪᱟ ᱵᱟᱜᱟᱱ ᱢᱮᱱᱟᱜᱼᱟ ᱪᱟ ᱵᱟᱜᱟᱱ ᱨᱮ ᱪᱟᱥᱤᱫ ᱪᱟᱞᱟᱜ ᱟᱠᱚ
ᱦᱮᱸ
ᱦᱩᱲᱩ ᱪᱟᱥᱟ ᱫᱚ ᱠᱚᱢ ᱧᱚᱜ ᱜᱮ ᱚᱱᱟ ᱵᱟᱜᱟᱱ ᱠᱚᱜᱮ ᱢᱮᱱᱟᱜᱼᱟ ᱟᱨ ᱱᱚᱜᱼ ᱱᱚᱝᱠᱟ ᱢᱟᱡᱷᱮ ᱢᱟᱡᱷᱮ ᱯᱚᱭᱥᱟ ᱠᱟᱢᱟᱣ ᱞᱟᱹᱜᱤᱫ ᱛᱮᱫᱚ ᱜᱟᱪᱟ ᱵᱟᱜᱟᱱ ᱠᱚᱨᱮ ᱪᱟᱞᱟᱜ ᱦᱩᱭᱩᱜ ᱜᱮᱭᱟ᱾
ᱦᱩᱸ ᱜᱚᱝᱠᱮ ᱚᱱᱟ ᱫᱚ ᱡᱟᱦᱟᱸ ᱠᱚ ᱢᱮᱱ ᱫᱟᱠᱚ ᱚᱱᱟ ᱪᱟ ᱠᱚᱫᱚ ᱚᱱᱟ ᱪᱟᱥ᱾ ᱢᱟᱱᱮ ᱪᱮᱫ ᱞᱮᱠᱟ? ᱢᱟᱱᱮ? ᱚᱱᱮ ᱡᱟᱦᱟᱸ ᱠᱚᱨᱮ ᱤᱭᱟᱹ ᱠᱚᱨᱮ ᱧᱮᱞ ᱦᱩᱭ ᱟᱠᱟᱱᱟ ᱚᱱᱟ ᱛᱟᱭᱚᱢ ᱥᱮᱫ ᱚᱱᱟ ᱴᱩᱱᱠᱤ ᱞᱮᱠᱟᱱ ᱡᱤᱱᱤᱥ ᱛᱟᱦᱮᱱᱟᱢ ᱚᱱᱠᱟ ᱜᱮ ᱚᱱᱠᱟ ᱛᱟᱭᱚᱢ ᱥᱮ ᱥᱮᱫᱠᱚ ᱪᱟᱯᱟᱫ ᱜᱮᱭᱟᱠᱚ ᱚᱱᱟ ᱠᱚᱫᱚ
ᱚᱱᱠᱟ ᱫᱚ ᱢᱮᱱᱟᱜ ᱜᱮᱭᱟ ᱞᱮᱠᱤᱱ ᱚᱱᱟ ᱫᱚ ᱩᱱᱟᱹᱜ ᱡᱟᱹᱥᱛᱤ ᱫᱚ ᱟᱞᱮ ᱠᱚᱥᱮᱫ ᱨᱮᱫᱚ ᱚᱱᱠᱟ ᱵᱟᱝ ᱵᱮᱵᱚᱦᱟᱨᱚᱜ ᱠᱟᱱᱟ ᱚᱱᱠᱟᱱᱟᱜ ᱫᱚ ᱚᱱᱟ ᱫᱚ, ᱮᱠᱫᱚᱢ, ᱚᱱᱮ ᱵᱩᱨᱩ ᱵᱩᱨᱩ ᱮᱨᱤᱭᱟ ᱨᱮ ᱡᱟᱦᱟᱸ ᱠᱚ ᱵᱟᱜᱟᱱ ᱦᱮᱱᱟᱜ ᱚᱱᱟ ᱠᱚᱨᱮ ᱡᱟᱹᱥᱼᱼ ᱛᱤ ᱚᱱᱠᱟᱱᱟᱜ ᱫᱚᱠᱚ ᱵᱮᱵᱚᱦᱟᱨ ᱫᱟ᱾ ᱟᱨ ᱟᱞᱮ ᱫᱚ ᱯᱞᱮᱱ ᱮᱨᱤᱭᱟ ᱠᱟᱱ ᱛᱟᱞᱮᱭᱟ ᱛᱚ ᱚᱱᱟ ᱠᱷᱟᱹᱛᱤᱨ ᱛᱮ ᱮ᱾ ᱚᱱᱮ ᱢᱤᱫᱴᱮᱱ ᱡᱷᱚᱞᱟ ᱞᱮᱠᱟ ᱧᱟᱢᱚᱜ ᱠᱟᱱᱟ ᱡᱷᱚᱞᱟ ᱞᱮᱠᱟ ᱢᱮᱱᱟᱜᱼᱟ ᱚᱱᱟ ᱛᱮᱜᱮ ᱦᱩᱭᱩᱜ ᱠᱟᱱᱟ᱾
ᱚᱱᱟ ᱡᱷᱟᱞᱟ ᱜᱮᱞᱤᱧ ᱢᱮᱱᱮᱫ ᱛᱟᱦᱮᱱᱟ ᱠᱤ ᱡᱟᱦᱟᱸ ᱚᱱᱟ ᱛᱟᱭᱚᱢ ᱥᱮᱫ ᱠᱚ ᱵᱟᱠᱚ ᱜᱚᱜ ᱠᱟᱜ ᱜᱮᱭᱟ ᱠᱚ᱾
ᱦᱮᱸ ᱚᱱᱟ ᱫᱚ ᱦᱮᱸ ᱦᱮᱸ ᱴᱷᱤᱠ ᱜᱮᱭᱟ ᱚᱱᱮ ᱛᱟᱭᱚᱢ ᱥᱮᱫ ᱨᱮ ᱚᱱᱟ ᱢᱟᱫ ᱨᱮᱭᱟᱜ ᱰᱳᱠᱳ ᱛᱚ ᱵᱮᱱ ᱞᱟᱹᱭ ᱫᱟ᱾
ᱦᱮᱢ
ᱱᱮᱯᱟᱞ ᱱᱮᱯᱟᱞ ᱡᱮᱠᱚ ᱵᱮᱵᱚᱦᱟᱨ?
ᱦᱳᱭ ᱦᱳᱭ ᱦᱳᱭ ᱜᱚᱢᱠᱮ ᱚᱱᱠᱟᱱᱟᱜ᱾
ᱦᱮᱸ ᱚᱱᱟ ᱫᱚ ᱵᱟᱝ ᱚᱱᱟ ᱫᱚ ᱚᱱᱟ ᱫᱚ ᱵᱩᱡᱷᱟᱹᱣ ᱠᱮᱫᱟ ᱞᱤᱧ, ᱟᱨᱞᱤᱧ ᱞᱤᱧ ᱞᱟᱹᱭᱮᱫ ᱠᱟᱱ ᱚᱱᱟ ᱫᱚ ᱢᱤᱫᱴᱮᱱ ᱱᱮᱴ ᱨᱮᱭᱟᱜ ᱡᱷᱟᱹᱞᱤ ᱞᱮᱠᱟ ᱡᱷᱟᱹᱞᱤ ᱞᱮᱠᱟ ᱱᱟᱜ ᱨᱮᱭᱟᱜ ᱡᱷᱚᱞᱟ ᱠᱟᱱᱟ ᱟᱨᱠᱤ᱾ ᱛᱚ ᱚᱝᱠᱟᱜ ᱨᱮ ᱥᱤᱫᱽ ᱦᱩᱭᱩᱜᱼᱟ, ᱪᱮᱫ ᱵᱟᱲᱟᱣ ᱠᱟᱜ ᱜᱮᱭᱤᱭᱟᱹᱧ ᱤᱧ ᱦᱚᱸ ᱟᱫᱚ ᱴᱷᱤᱠ ᱜᱮ ᱵᱩᱡᱟᱹᱜᱼᱟ ᱦᱩᱸ᱾ ᱚᱱᱟ ᱰᱚᱠᱚ ᱫᱚ ᱚᱱᱟ ᱰᱚᱠᱚ ᱫᱚ ᱛᱟᱨᱢᱟᱱᱮ ᱜᱚᱜ ᱠᱟᱜ ᱜᱮ ᱦᱩᱭᱩᱜᱼᱟ ᱡᱟᱦᱟᱸ ᱞᱮᱠᱟᱢ ᱞᱟᱫᱮ ᱠᱟᱜ ᱠᱟᱱᱟ ᱥᱮᱢ ᱜᱚᱜ ᱠᱟᱜ ᱠᱟᱱᱟ ᱚᱱᱠᱟ ᱜᱮ, ᱛᱟᱦᱮᱸᱱ ᱡᱩᱲᱟ ᱟᱨ ᱱᱚᱣᱟ ᱡᱷᱚᱞᱟ ᱫᱚ ᱫᱚᱦᱚ ᱠᱟᱜ ᱦᱚᱸ ᱜᱟᱱᱚᱜᱼᱟ ᱫᱚᱦᱚ ᱠᱟᱛᱮ ᱥᱤᱛ ᱦᱚᱸ ᱜᱟᱱᱚᱜᱼᱟ᱾
ᱚ
ᱚᱱᱟ ᱜᱮ ᱥᱩᱵᱤᱫᱷᱟ ᱫᱚ᱾
ᱚᱱᱮ ᱜᱚᱝᱠᱮ ᱡᱟᱦᱟᱸᱭ ᱠᱚᱫᱚ ᱚᱱᱟ ᱧᱩᱛᱩᱢ ᱛᱮ ᱡᱟᱸᱦᱟᱭ ᱠᱚ ᱫᱚ ᱳᱫ ᱚᱱᱮ ᱳᱫ ᱠᱚ ᱠᱚ ᱢᱮᱱ ᱮᱫᱟ ᱠᱚ ᱛᱟᱦᱚᱞᱮ ᱩᱫ ᱠᱚᱫᱚ ᱚᱱᱛᱮ ᱡᱟᱱᱟᱢᱚᱜ ᱡᱟᱱᱟᱢ ᱜᱮ ᱛᱚ ᱵᱟᱝ ᱜᱮ
ᱩᱫ ᱠᱚᱫᱚ ᱡᱟᱱᱟᱢᱚᱜ ᱜᱮᱭᱟ ᱟᱫᱚ ᱟᱹᱰᱤ ᱠᱚᱢ ᱜᱮ ᱡᱟᱱᱟᱢᱚᱜᱼᱟ ᱱᱤᱡᱮᱨᱛᱮ ᱩᱫ ᱦᱚᱪᱚᱭ ᱠᱷᱟᱱ ᱜᱮ,
ᱢᱟᱱᱮᱻ ᱩᱫ ᱫᱚ ᱡᱟᱱᱟᱢᱚᱜᱼᱟ ᱟᱨ ᱵᱟᱝᱠᱷᱟᱱ ᱫᱚ ᱵᱟᱝ ᱚᱱᱟ ᱵᱩᱥᱩᱵ ᱵᱚ ᱥᱮᱭᱟᱠᱚᱜᱼᱟ ᱥᱮ,
ᱟᱨ ᱢᱟᱱᱮ ᱚᱱᱟ ᱡᱟᱦᱟᱸ ᱠᱚᱵᱚ ᱢᱮᱱ ᱫᱟᱠᱚ ᱚᱱᱟ ᱵᱩᱥᱩᱵ ᱩᱫ ᱠᱚ
ᱦᱩᱸ ᱦᱩᱸ ᱦᱩᱸ
ᱦᱮᱸ ᱵᱩᱥᱩᱵ ᱩᱫ ᱠᱚ ᱡᱫᱤ ᱵᱩᱥᱩᱵ, ᱠᱩ ᱚᱱᱠᱟ ᱜᱮ ᱯᱟᱥᱱᱟᱣ ᱞᱮᱠᱷᱟᱱ ᱥᱮ ᱵᱩᱥᱩᱵ ᱠᱚ ᱥᱮᱭᱟ ᱦᱚᱪᱚ ᱞᱮᱠᱷᱟᱱ ᱚᱱᱠᱟᱱ ᱡᱟᱭᱜᱟ ᱨᱮᱫᱚ ᱩᱫ ᱦᱩᱭᱩᱜ ᱜᱮᱭᱟ, ᱟᱨ ᱮᱢᱱᱤ ᱛᱮᱫᱚ ᱵᱟᱝ ᱦᱩᱭᱩᱜᱼᱟ ᱟᱞᱮ ᱥᱮᱫ ᱫᱚ ᱛᱷᱚᱲᱟ ᱜᱟᱱ ᱢᱮᱱᱟᱜᱼᱟ ᱢᱤᱫᱴᱮᱱ ᱮᱴᱟᱜ ᱧᱚᱜ ᱡᱟᱜᱟ ᱨᱮ ᱢᱮᱱᱟᱜᱼᱟ, ᱠᱟᱡᱟᱠ ᱠᱩ ᱪᱟᱞᱟᱜ ᱜᱮᱭᱟ ᱠᱚ ᱟᱞᱮ ᱠᱚ ᱥᱮᱫ ᱨᱮᱱ ᱩᱫ ᱦᱟᱞᱟᱝ
ᱛᱚ ᱚᱱᱟ ᱠᱚᱨᱮ ᱫᱚ ᱵᱚᱞᱮ ᱮᱢᱱᱮ ᱨᱮᱦᱚᱸ ᱩᱫ ᱦᱩᱭᱩᱜ ᱜᱮᱭᱟ ᱵᱟᱹᱧ ᱪᱟᱞᱟᱣ ᱵᱟᱲᱟ ᱠᱟᱱᱟ ᱤᱧ ᱫᱚ,
ᱩᱫ ᱠᱚᱫᱚ ᱟᱞᱮ ᱫᱚ ᱵᱤᱨ ᱫᱤᱥᱚᱢ ᱦᱚᱲ ᱛᱚ
ᱟᱪᱪᱷᱟ
ᱟᱞᱮ ᱱᱚᱛᱮ ᱫᱚ ᱟᱹᱰᱤ ᱥᱟᱜᱮ ᱜᱮᱭᱟ ᱢᱟᱱᱮ ᱟᱹᱰᱤ ᱡᱟᱹᱥᱛᱤ ᱜᱮ ᱦᱩᱭᱩᱜᱼᱟ ᱟᱨᱠᱤ ᱩᱫ ᱠᱚᱫᱚ
ᱦᱮᱸ ᱵᱤᱨ ᱨᱮᱭᱟᱜ ᱚᱱᱟ ᱠᱟᱴ ᱩᱫ ᱠᱚᱫᱚ ᱟᱹᱰᱤ ᱥᱤᱵᱤᱞ ᱜᱮᱭᱟ ᱟᱨ,
ᱦᱮᱸ ᱚᱱᱟ ᱠᱚᱫᱚ ᱟᱞᱮ ᱱᱚ ᱛᱚ ᱵᱟᱝᱞᱮ ᱡᱚᱢ ᱜᱮᱭᱟ ᱚᱱᱟ ᱠᱟᱴ ᱩᱫ ᱠᱚᱫᱚ ᱢᱟᱱᱮ ᱡᱮ ᱡᱮᱢᱚᱱ ᱦᱚᱲ ᱠᱚ ᱡᱚᱢ ᱜᱮᱭᱟ ᱠᱚ ᱟᱫᱚ ᱢᱟᱱᱮ ᱢᱟᱱᱮ ᱪᱮᱫᱠᱟ ᱵᱚᱞᱛᱮ ᱟᱞᱮ ᱱᱚᱛᱮ ᱫᱚᱢ ᱢᱟᱱᱮ ᱯᱟᱴᱠᱟ ᱩᱫ ᱥᱤᱢ ᱩᱫ ᱚᱨ ᱛᱩᱫ ᱢᱚᱛᱟᱢ ᱩᱫ, ᱢᱟᱱᱮ ᱚᱱᱟ ᱠᱚᱫᱚ ᱟᱹᱰᱤ ᱥᱟᱸᱜᱮ ᱜᱮᱭᱟ ᱟᱨᱠᱤ
ᱦᱮᱸ ᱦᱮᱸ
ᱢᱟᱱᱮ ᱱᱚᱣᱟ ᱠᱚᱜᱮ ᱫᱚᱢᱮ ᱟᱨᱠᱤ ᱵᱤᱥᱤ ᱟᱨᱠᱤ ᱦᱩᱭᱩᱜᱼᱟ, ᱟᱫᱚ ᱚᱱᱟ ᱠᱚ ᱡᱟᱦᱟᱸ ᱚᱱᱟ ᱠᱟᱴ ᱩᱫ ᱠᱚ ᱟᱨᱠᱤ ᱢᱟᱱᱮ ᱚᱱᱟ ᱠᱚᱫᱚ ᱪᱮᱫ ᱠᱟ ᱟᱨᱠᱤ ᱡᱟᱦᱟᱸᱨᱮ ᱦᱳᱭᱛᱳ ᱦᱩᱭᱩᱜ ᱜᱮᱭᱟ ᱠᱤᱪᱷᱩ ᱦᱚᱲ ᱠᱷᱟᱱ ᱡᱚᱢ ᱠᱷᱟᱱ ᱡᱚᱢ ᱠᱮᱫᱟ ᱠᱚ ᱵᱟᱝᱠᱷᱟᱱ ᱵᱟᱠᱚ ᱡᱚᱢᱟ ᱠᱚ ᱱᱚᱜ-ᱚ ᱱᱚᱝᱠᱟ, ᱚᱠᱟ ᱞᱮᱠᱟ ᱢᱟᱱᱮ ᱟᱫᱚ, ᱢᱟᱱᱮ ᱫᱚᱢ ᱡᱟᱹᱥᱛᱤ ᱞᱮᱠᱷᱟᱱ ᱵᱩᱡᱽ ᱫᱟᱲᱮᱭᱟᱜ ᱠᱟᱱᱟᱢ ᱫᱤᱥᱚᱢ ᱟᱞᱟ ᱵᱟᱪᱷᱟᱜ-ᱟ ᱟᱨᱠᱤ,
ᱦᱳᱭ ᱦᱳᱭ ᱦᱳᱭ ᱢᱟᱱᱮ ᱡᱟᱦᱟᱸ ᱠᱚ ᱡᱚᱢᱟ ᱚᱱᱟ ᱦᱚᱸ ᱵᱟᱝ ᱡᱚᱢ ᱥᱟᱱᱟᱣᱟ᱾
ᱦᱮᱸ ᱟᱫᱚᱮᱱ ᱧᱮᱞ ᱵᱮᱱ ᱥᱮ ᱢᱤᱫᱴᱟᱝ ᱠᱷᱮᱛ ᱨᱮ ᱡᱚᱠᱷᱚᱱ ᱟᱵᱮᱱ ᱦᱟᱹᱠᱩ ᱥᱟᱮᱫ ᱵᱤᱱ ᱟᱬᱜᱳᱱᱟ ᱧᱮᱞ ᱵᱮᱱ ᱡᱚᱠᱷ ᱡᱚᱠᱷᱚᱱ ᱵᱚᱲᱚ ᱠᱚᱠᱚ ᱪᱟᱹᱞ ᱜᱮᱭᱟ ᱠᱚ ᱩᱱ ᱟᱵᱮᱱ ᱫᱚ ᱧᱮᱞ ᱵᱮᱱ ᱠᱟᱹᱴᱤᱡ ᱠᱟᱹᱴᱤᱡ ᱩᱱᱠᱩ ᱤᱪᱟᱹᱜ ᱦᱟᱹᱠᱩ ᱡᱟᱦᱟᱸ ᱠᱚ ᱢᱮᱛᱟ ᱠᱚ ᱠᱟᱱᱟ ᱠᱚ᱾ ᱩᱞᱤ ᱦᱟᱹᱠᱩ ᱩᱱᱠᱩ ᱫᱚ ᱩᱱ ᱫᱚ ᱵᱟᱵᱮᱱ ᱦᱟᱞᱟᱝ ᱠᱚ ᱞᱟᱹᱜᱤᱫᱚᱜᱼᱟ ᱢᱟᱱᱮ ᱦᱮᱸ ᱟᱫᱚ ᱧᱮᱞ ᱦᱩᱭ ᱞᱮᱱ ᱜᱮᱥᱮ ᱟᱜᱮ ᱧᱮᱞ ᱦᱩᱭ ᱞᱮᱱ ᱜᱮᱥᱮ ᱱᱤᱛᱳᱜ ᱡᱟᱦᱟᱸᱭ ᱦᱟᱱᱛᱮ ᱱᱟᱛᱮ ᱪᱟᱹᱲᱟ ᱵᱟᱲᱟᱭᱮᱫᱟᱭ ᱩᱱᱤ ᱴᱤᱡ ᱡᱟᱜᱮ ᱧᱮᱞ ᱦᱩᱭ ᱞᱮᱱ ᱜᱮ ᱡᱩᱫᱤ ᱜᱟᱱᱚᱜᱼᱟ, ᱵᱟᱝᱠᱷᱟᱱ ᱫᱚ ᱵᱷᱟᱜᱤ ᱜᱮ ᱟᱨ ᱵᱟᱝᱠᱷᱟᱱ ᱞᱟᱥᱴᱮ ᱢᱚᱥᱟᱨᱤ ᱚᱨ ᱠᱟᱛᱮᱜ ᱜᱮ ᱦᱟᱸᱜ ᱠᱟᱹᱴᱤᱡ ᱠᱚᱫᱚ ᱢᱮᱱᱟᱜ ᱠᱚᱜᱮᱭᱟ ᱛᱚ,
ᱦᱳᱭ ᱦᱳᱭ ᱢᱟᱱᱮ ᱦᱚᱸ ᱯᱨᱚᱛᱷᱚᱢ ᱫᱚ ᱯᱨᱚᱛᱷᱚᱢ ᱫᱚ ᱢᱚᱸᱡᱽᱟᱜ ᱜᱤᱧ ᱧᱮᱞ ᱞᱟᱜ-ᱟ᱾
ᱦᱮᱸ ᱱᱟᱡᱚᱜ ᱮᱢ ᱱᱟᱠᱚ
ᱩ ᱮᱫ ᱟᱞᱮ ᱫᱚ ᱤᱱᱟᱹ ᱵᱩᱥᱩᱵ ᱩᱫ ᱜᱮᱞᱮ ᱡᱚᱢ ᱧᱟᱢ ᱫᱟ
ᱚᱸ
ᱟ ᱯᱟᱰᱮᱨ ᱩᱫ ᱯᱟᱰᱮᱨ ᱳᱫ ᱠᱚ ᱚᱠᱟ ᱫᱚ ᱧᱟᱢᱚᱜ ᱜᱮᱭᱟ
ᱩ ᱟᱨ ᱟᱨ ᱩᱱᱠᱩ ᱡᱟᱦᱟᱸ ᱯᱩᱴᱠᱟ. ᱯᱩᱴᱠᱟ. ᱞᱮᱠᱟ ᱠᱚ ᱚᱢᱚᱱᱚᱜ ᱜᱮᱭᱟ ᱥᱮ ᱵᱟᱝ
ᱪᱮᱫ ᱞᱮᱠᱟ
ᱯᱩᱴᱠᱟᱹ ᱜᱮ ᱡᱟᱸᱦᱟ ᱠᱚ ᱢᱮᱛᱟ ᱠᱚ ᱠᱟᱱᱟ
ᱯᱩᱴᱠᱟᱹ
ᱯᱩᱴᱠᱟ. ᱦᱮ ᱯᱩᱴᱠᱟ. ᱵᱤᱱ ᱟᱸᱡᱚᱢ ᱵᱟᱲᱟ ᱟᱠᱟᱫ ᱠᱚᱣᱟ ᱥᱮ ᱵᱟᱝ
ᱵᱟᱪᱚ
ᱵᱤᱨ ᱨᱮ ᱠᱚ ᱛᱟᱦᱮᱱ ᱫᱚᱠᱚ ᱱᱩᱜ ᱩᱠᱩ ᱳᱫ ᱠᱟᱱ ᱜᱮᱭᱟᱠᱚ ᱯᱩᱴᱠᱟᱹ‌ ᱳᱫ ᱟᱨᱠᱤ ᱡᱟᱦᱟᱸ ᱫᱚ ᱜᱳᱞ ᱜᱳᱞ ᱴᱟᱭᱤᱯ ᱠᱚ ᱛᱟᱦᱮᱱᱟᱠᱚ ᱟᱨᱠᱤ
ᱟᱪᱷᱟ ᱩᱱᱟᱹᱜ ᱜᱟᱱ ᱵᱟᱰᱟᱭ ᱵᱟᱹᱱᱩᱜᱼᱟ ᱟᱨ ᱛᱤᱱᱟᱹᱜ ᱯᱨᱚᱠᱟᱨ ᱨᱮ ᱢᱮᱱᱟᱜᱼᱟ ᱳᱫ ᱚᱱᱟ ᱦᱚᱸ ᱵᱟᱰᱟᱭ ᱵᱟ. ᱱᱩᱜᱼᱟ ᱤᱧ ᱫᱚ ᱤᱧ ᱫᱚ ᱟᱹᱰᱤ ᱚᱠ ᱠᱚᱡ ᱫᱚ ᱵᱟᱹᱧ ᱩᱨᱩᱢᱟ ᱚᱠᱟᱠᱚ ᱳᱫ ᱫᱚ ᱡᱚᱢᱟᱜᱼᱟᱜ ᱠᱚ ᱚᱠᱟ ᱠᱚᱫᱚ ᱵᱟᱠᱚ ᱡᱚᱢᱟ ᱠᱚ
ᱚ
ᱤᱧ ᱫᱚ ᱵᱟᱹᱧ ᱩᱨᱩᱢᱟ
ᱟᱞᱮ ᱫᱚ ᱜᱚᱝᱠᱮ ᱱᱤᱛᱚᱜ ᱚᱱᱟ ᱯᱩᱴᱠᱟᱹ ᱠᱚ ᱦᱩᱭ ᱞᱮᱠᱷᱟᱱ ᱚ ᱟᱫᱚ ᱜᱚᱝᱠᱮ ᱱᱚᱛᱮ ᱯᱩᱴᱠᱟ. ᱠᱚᱦᱚ ᱦᱳᱭ ᱞᱮᱱᱠᱷᱟᱱ ᱯᱩᱴᱠᱟ. ᱞᱮᱴᱚᱭ ᱜᱮᱭᱟᱞᱮ
ᱟᱪᱟ
ᱫᱚᱢᱮ ᱞᱟᱦᱟᱛᱮ ᱦᱚᱸ ᱞᱟᱦᱟᱛᱮ ᱚᱠᱚᱭ ᱠᱚ ᱡᱤᱞ ᱠᱚᱠᱚ ᱞᱮᱴᱚᱭᱮᱫ ᱛᱟᱸᱦᱮᱫ ᱡᱟᱸᱦᱟ ᱞᱮᱠᱟ ᱚᱱᱠᱟ ᱦᱚᱸ ᱟᱞᱮ ᱟᱫᱚ ᱯᱩᱴᱠᱟᱹ ᱞᱮᱴᱚ ᱠᱚ ᱦᱩᱭᱩᱜ ᱜᱮᱭᱟ
ᱟᱪᱪᱷᱟ ᱚᱱᱮ ᱡᱮᱠᱚ ᱠᱷᱤᱛᱤᱭᱮᱫ ᱠᱟᱱ ᱵᱩᱥᱩᱵ ᱠᱚ ᱢᱚᱴᱨᱟ ᱠᱟᱛᱮᱫ ᱚᱲᱟᱜ ᱨᱮᱠᱚ ᱟᱸᱠᱟᱭᱮᱫ ᱠᱟᱱ ᱟᱨ ᱩᱫ ᱠᱚ ᱡᱟᱱᱟᱢ ᱪᱚᱭᱮᱫ ᱠᱟᱱ ᱱᱚᱝᱠᱟᱱᱟᱜ ᱟᱯᱮᱥᱮᱫ ᱠᱚ ᱵᱮᱱᱟᱣ ᱜᱮᱭᱟ ᱥᱮ ᱵᱟᱝ
ᱟᱞᱮ ᱱᱚᱸᱰᱮ ᱫᱚ ᱵᱟᱹᱱᱩᱜᱼᱟ ᱟᱨᱠᱤ ᱥᱩᱨ ᱨᱮ ᱫᱚ ᱜᱚᱝᱠᱮ ᱦᱩ ᱡᱟᱦᱟᱸᱨᱮ ᱟᱞᱮ ᱟᱨᱠᱤ ᱵᱟᱡᱟᱨ ᱛᱟᱞᱮ
ᱦᱮᱸ
ᱚᱸᱰᱮ ᱫᱚ ᱚᱱᱟ ᱠᱚ ᱵᱮᱱᱟᱣ ᱜᱮᱭᱟ ᱠᱚ ᱫᱤᱭᱮ ᱟᱫᱚ ᱵᱮᱱᱟᱣ ᱠᱟᱛᱮᱫ ᱛᱚ ᱚᱱᱟ ᱠᱚᱫᱚ ᱡᱟᱦᱟᱸ ᱟᱨᱠᱤ ᱢᱚᱱᱮ ᱠᱟᱜ ᱵᱮᱱ ᱟᱠᱚ ᱠᱚ ᱤᱭᱟᱹ ᱠᱟᱛᱮ ᱠᱚ ᱡᱩᱛ ᱫᱟ ᱠᱚ ᱟᱨᱠᱤ ᱟᱫᱚ ᱚᱸᱰᱮ ᱦᱚᱸᱛᱚ ᱠᱟᱹᱣᱰᱤ ᱦᱚᱸᱛᱚ ᱥᱟᱸᱜᱮ ᱜᱮ ᱞᱟᱜᱟᱜᱼᱟ ᱛᱟᱦᱚᱞᱮ ᱟᱨ ᱱᱤᱝᱠᱟᱹ ᱮᱢᱱᱤ ᱛᱮᱢᱱᱤ ᱛᱟᱦᱚᱞᱮ ᱱᱚᱛᱮ ᱫᱚ ᱢᱟᱱᱮ ᱳᱫ ᱠᱚᱦᱚᱸ ᱫᱚᱢᱮ ᱵᱤᱨ ᱠᱚᱦᱚᱸ ᱢᱮᱱᱟᱜᱼᱟ ᱟᱨᱠᱤ ᱢᱮ ᱚᱱᱟ ᱠᱚᱫᱚ ᱠᱷᱩᱵ ᱠᱚᱢ ᱠᱚ ᱡᱚᱢᱟ ᱠᱚ ᱡᱚᱠᱷᱚᱱ ᱦᱚᱭᱛᱚ ᱢᱚᱱᱮ ᱠᱟᱜ ᱵᱮᱱ ᱮ ᱪᱟᱵᱟᱭᱱᱟ ᱱᱚᱣᱟ ᱠᱚ ᱳᱫ ᱟᱫᱚ ᱩᱱᱠᱩ ᱡᱟᱦᱟᱸᱭ ᱠᱚ ᱮᱴᱟᱜ ᱤᱭᱟᱹ ᱠᱚᱦᱚ ᱫᱚᱠᱚ ᱡᱚᱢ ᱫᱚᱠᱚ ᱡᱚᱢ ᱜᱮᱭᱟ ᱵᱟᱝ ᱫᱚ ᱵᱟᱝ ᱚᱱᱟ ᱟᱨ ᱫᱟᱢ ᱠᱚᱦᱚᱸ ᱴᱷᱤᱠ ᱜᱮᱭᱟ
ᱟᱞᱮᱥᱮᱫ ᱠᱚᱨᱮ ᱫᱚ ᱚᱱᱟ ᱠᱤᱨᱤᱭᱟᱹ ᱵᱮᱱᱟᱣ ᱳᱫ ᱜᱮᱠᱚ ᱟᱹᱠᱷᱨᱤᱧᱟ ᱵᱟᱡᱟᱨ ᱠᱚᱨᱮ ᱫᱚ ᱵᱟᱹᱲᱛᱤ ᱠᱟᱭᱛᱮ ᱟᱨ ᱱᱚᱝᱠᱟ ᱚᱲᱟᱜ ᱨᱮ ᱥᱮ ᱟᱛᱳ ᱨᱮᱭᱟᱜ ᱳᱫ ᱫᱚ ᱵᱟᱡᱟᱨ ᱠᱚᱨᱮ ᱵᱟᱝ ᱧᱟᱢᱚᱜᱼᱟ ᱠᱷᱟᱹᱞᱤ ᱟᱠᱚ ᱠᱚ ᱡᱚᱢ ᱞᱟᱹᱜᱤᱫ ᱜᱮ ᱥᱩᱢᱩᱝ ᱦᱩᱭᱩᱜᱼᱟ
ᱩ
ᱫᱚ ᱚᱱᱟ ᱞᱮᱠᱟᱛᱮ ᱚᱱᱟ ᱠᱤᱨᱤᱧ ᱩᱫ ᱦᱚᱸ ᱵᱮᱵᱚᱦᱟᱨ ᱜᱮᱭᱟ ᱡᱚᱢ ᱦᱩᱭᱩᱜ ᱜᱮᱭᱟ ᱥᱟᱴ ᱴᱟᱠᱟ ᱥᱳᱛᱳᱨ ᱴᱟᱠᱟ ᱟᱥᱤ ᱴᱟᱠᱟ ᱯᱳᱣᱟ ᱚᱱᱠᱟ ᱧᱟᱢᱚᱜᱼᱟ
ᱦᱮ ᱜᱚᱢᱠᱮ ᱟ. ᱰᱤ ᱤᱭᱟ.
ᱛᱚᱵᱮ ᱟᱯᱮ ᱢᱟ ᱛᱚᱵᱮ ᱜᱟᱹᱭ ᱰᱟᱝᱨᱟ ᱢᱟ ᱯᱟᱥᱮᱡ ᱟᱭᱢᱟ ᱯᱮ ᱟᱹᱥᱩᱞ ᱟᱠᱟᱫ ᱠᱚᱣᱟ
ᱦᱮᱸ ᱦᱮᱸ ᱟᱞᱮ ᱫᱚ ᱜᱚᱝᱠᱮ ᱜᱟᱹᱭ ᱰᱟᱝᱨᱟ ᱠᱚᱫᱚ ᱢᱮᱱᱟᱜ ᱫᱚ ᱢᱮᱱᱟᱜ ᱠᱚᱜᱮᱭᱟ ᱵᱟᱝ ᱫᱚ ᱵᱟᱝ ᱟᱫᱚ ᱡᱮᱢᱚᱱ ᱢᱮᱱᱟᱜ ᱠᱚᱣᱟ ᱛᱮᱢᱚᱱ ᱵᱚᱛᱚᱨᱟᱱ ᱡᱤᱱᱤᱥ ᱦᱚᱸ ᱠᱟᱱᱟ
ᱟᱪᱷᱟ
ᱡᱟᱦᱟᱸ ᱠᱚᱨᱮ ᱫᱚ ᱦᱮᱸ ᱵᱤᱨ ᱠᱚᱨᱮ ᱥᱩᱨ ᱜᱮᱭᱟ ᱟᱨ ᱩᱱᱠᱩ ᱦᱟᱰᱜᱟᱨ ᱠᱚ ᱛᱩᱭᱩ ᱠᱚ ᱟᱨᱠᱤ
ᱦᱮᱸ ᱦᱮᱸ ᱾
ᱦᱟᱰᱜᱟᱨ ᱠᱚ ᱡᱟᱦᱟᱸᱭ ᱠᱚ ᱢᱮᱱᱟᱜ ᱠᱚᱣᱟ ᱟᱨᱠᱤ, ᱟᱫᱚ ᱦᱳᱭᱛᱳ ᱫᱚᱢᱮ ᱟᱹᱰᱤ ᱵᱚᱲᱚ ᱠᱟᱛᱮᱫ ᱪᱷᱟᱲᱟ ᱡᱟᱦᱟᱸᱱ ᱡᱤᱱᱤᱥ ᱤᱫᱤ ᱵᱟᱝ ᱜᱟᱱᱚᱜᱼᱟ ᱟᱨᱠᱤ, ᱩᱱᱠᱩ ᱡᱮᱢᱚᱱ ᱢᱮᱨᱚᱢ ᱠᱚ ᱟᱨᱠᱤ ᱾
ᱦᱩᱸ ᱦᱩᱸ ᱾
ᱚᱱᱟ ᱜᱤᱧ ᱢᱮᱱᱟ ᱟᱫᱚ ᱡᱩᱫᱤ ᱦᱚᱭᱛᱚ ᱟᱵᱮᱱ ᱦᱤᱲᱤᱧ ᱠᱟᱛᱮᱜ ᱪᱟᱞᱟᱣ ᱠᱟᱱᱟᱭ᱾ ᱟᱫᱚ ᱪᱟᱞᱟᱣ ᱞᱮᱱᱠᱷᱟᱱ ᱟᱫᱚ ᱩᱱᱤ ᱫᱚ, ᱢᱟᱱᱮ ᱢᱤᱫ ᱠᱟᱛᱷᱟ ᱛᱮᱫᱚ ᱞᱟᱹᱭ ᱜᱟᱱᱚᱜᱼᱟ ᱟᱫᱚ ᱟᱫᱚ ᱵᱟᱭ ᱜᱟᱱᱚᱜᱼᱟ ᱟᱨᱠᱤ ᱾
ᱦᱩᱸ ᱦᱩᱸ ᱾
ᱧᱩ ᱧᱟᱢᱚᱜᱼᱟ ᱢᱮᱱᱛᱮ, ᱚᱱᱟ ᱫᱚ ᱵᱟᱭ ᱜᱟᱱᱚᱜᱼᱟ ᱟᱨᱠᱤ ᱪᱟᱞᱟᱣ ᱞᱮᱱᱠᱷᱟᱱ ᱠᱚ ᱢᱟᱱᱮ ᱟᱹᱰᱤ ᱜᱮ ᱟᱹᱰᱤ ᱡᱟᱹᱥᱛᱤ ᱜᱮ ᱢᱮᱱᱟᱜ ᱠᱚᱣᱟ ᱟᱨᱠᱤ ᱾
ᱦᱩᱸ ᱾
ᱦᱮᱸ ᱡᱮ ᱫᱤᱱᱟᱹᱢ ᱦᱤᱞᱳᱜ ᱜᱮᱠᱚ ᱡᱚᱢ ᱠᱚᱣᱟ ᱚᱱᱠᱟ ᱞᱮᱠᱟ ᱫᱚ ᱵᱟᱝ ᱟᱨᱠᱤ ᱾ ᱢᱟᱱᱮ ᱛᱚᱵᱮ ᱪᱟᱞᱟᱣ ᱞᱮᱱᱠᱷᱟᱱ ᱜᱮᱠᱚ, ᱜᱚᱝᱠᱮ ᱞᱟᱹᱭ ᱵᱤᱱ ᱾
ᱟᱲᱟᱜ ᱮᱫ ᱠᱚᱣᱟᱯᱮ ᱛᱚᱵᱮ ᱡᱚᱛᱚ ᱜᱮ ᱛᱚᱞ ᱫᱚ ᱵᱟᱝ ᱾
ᱵᱟᱝ ᱵᱟᱝ ᱟᱲᱟᱜ ᱠᱚ ᱜᱮᱭᱟᱞᱮ ᱾
ᱦᱚᱸ ᱟᱞᱮ ᱥᱮᱫ ᱫᱚ ᱟᱲᱟᱜ ᱵᱟᱭ ᱜᱟᱱᱚᱜᱼᱟ ᱾ ᱢᱟᱱᱮ ᱚᱱᱠᱟᱱ ᱡᱟᱭᱜᱟ ᱵᱟᱹᱱᱩᱜᱼᱟ, ᱠᱷᱟᱹᱞᱤ ᱡᱚᱛᱚ ᱜᱮ ᱛᱚᱞ ᱠᱚ ᱦᱩᱭᱩᱜ ᱠᱟᱱᱟ ᱢᱮᱨᱚᱢ ᱦᱚᱸ ᱜᱟᱹᱭ ᱦᱚᱸ ᱾
ᱟᱫᱚ ᱜᱚᱢᱠᱮ ᱦᱚᱸᱜ-ᱚ ᱱᱚᱝᱠᱟ ᱟᱞᱮ ᱱᱚᱛᱮ ᱫᱚ ᱢᱟᱱᱮ ᱢᱟᱨᱦᱟ ᱠᱚ ᱟᱨᱠᱤ, ᱢᱟᱱᱮ ᱡᱷᱚᱛᱚ ᱟᱨᱠᱤ ᱮᱸᱫ ᱢᱮᱫ ᱫᱷᱟᱣ ᱛᱮᱠᱚ ᱟᱹᱛᱤᱧ ᱠᱚᱣᱟ ᱟᱨᱠᱤ ᱾
ᱦᱳᱭ ᱾
ᱢᱟᱱᱮ ᱟᱛᱳ ᱨᱮᱱ ᱟᱨᱠᱤ, ᱡᱟᱦᱟᱸᱭ ᱠᱚᱨᱮᱱ ᱢᱮᱱᱟᱜ ᱠᱚ ᱛᱟᱠᱚᱣᱟ ᱾ ᱢᱟᱱᱮ ᱡᱷᱚᱛᱚ ᱦᱚᱲ ᱢᱤᱫᱴᱮᱱ ᱠᱟᱛᱮᱫ ᱠᱚ ᱚᱲᱟᱜ ᱚᱲᱟᱜ ᱠᱚ ᱪᱟᱞᱟᱜ ᱟᱠᱚ ᱾ ᱡᱩᱫᱤ ᱚᱱᱛᱮ, ᱤᱫᱤ ᱠᱚᱣᱟ ᱠᱚ ᱟᱫᱚ ᱚᱱᱠᱟ ᱠᱟᱛᱮᱫ ᱜᱮ ᱫᱷᱟᱨᱮ ᱫᱷᱟᱨᱮ ᱛᱮ ᱵᱤᱨ ᱫᱷᱟᱨᱮ ᱛᱮᱫᱚ ᱠᱚ ᱜᱷᱮᱨᱟᱣ ᱠᱟᱠᱚᱣᱟ ᱟᱨᱠᱤ ᱾ ᱟᱹᱞᱤᱧ ᱦᱚᱸᱞᱤᱧ ᱪᱟᱞᱟᱣ ᱵᱟᱲᱟ ᱟᱠᱟᱱᱟ ᱚᱱᱟ ᱠᱚᱫᱚ, ᱡᱚᱠᱷᱚᱱ ᱚᱲᱟᱜ ᱟᱭᱳ ᱵᱟᱵᱟ ᱵᱟᱝᱠᱤᱱ ᱪᱟᱞᱟᱜᱼᱟᱠᱤᱱ ᱠᱟᱹᱢᱤ ᱡᱟᱦᱟᱸ ᱛᱮᱠᱤᱱ ᱪᱟᱞᱟᱣᱱᱟ, ᱟᱞᱤᱧᱞᱤᱧ ᱪᱟᱞᱟᱣ ᱛᱟᱦᱚᱞᱮ ᱚᱱᱠᱟ ᱜᱷᱮᱨᱟᱣ ᱠᱟᱠᱚ ᱦᱩᱭᱩᱜᱼᱟ, ᱢᱟᱱᱮ ᱵᱤᱨ ᱫᱷᱟᱨᱮ ᱟᱨ ᱵᱤᱨ ᱱᱚᱣᱟ ᱫᱷᱟᱨᱮ ᱨᱮᱱ ᱱᱚᱛᱮ ᱟᱹᱛᱤᱧ ᱠᱚ ᱦᱩᱭᱩᱜᱼᱟ, ᱠᱤᱝᱵᱟ ᱟᱨᱚ ᱚᱱᱛᱮ ᱫᱚ ᱨᱟᱠᱟᱵ ᱚᱪᱚ ᱵᱟᱝ ᱜᱟᱱᱚᱜᱼᱟ ᱪᱮᱛᱟᱱ ᱥᱮᱫ ᱪᱮᱛᱟᱱ ᱥᱮᱫ ᱡᱟᱦᱟᱸ ᱟᱨᱠᱤ ᱥᱳᱫᱽ ᱠᱚ ᱢᱮᱱᱟᱜᱼᱟ ᱾ ᱚᱸᱰᱮ ᱠᱚᱠᱚ ᱵᱚᱞᱚ ᱵᱟᱭ ᱞᱮᱱᱠᱷᱟᱱ ᱫᱚ,
ᱢᱮᱱᱫᱟᱹᱧ ᱥᱚᱢᱚᱭ ᱠᱩᱞᱟᱹᱣ